ᱜᱚᱝᱠᱮ ᱡᱚᱦᱟᱨ ᱜᱮ
ᱜᱚᱝᱠᱮ ᱡᱚᱦᱟᱨ ᱜᱮ᱾
ᱦᱳᱭ ᱟᱪᱪᱷᱟ ᱜᱚᱝᱠᱮ ᱟᱯᱮ ᱥᱮᱫ ᱪᱮᱫ ᱠᱚᱠᱚ ᱪᱟᱥ ᱵᱟᱲᱟᱭ ᱜᱮᱭᱟ
ᱟᱞᱮ ᱥᱮᱫ ᱫᱚᱠᱚ ᱪᱟᱥ ᱵᱟᱲᱟᱭ ᱜᱮᱭᱟ ᱦᱳᱲᱳ, ᱛᱩᱲᱤ, ᱛᱤᱞᱢᱤᱧ, ᱛᱟᱯᱚᱨᱮ ᱟᱨᱚ ᱟᱭᱢᱟ ᱥᱚᱵᱽᱡᱤ ᱠᱚ ᱢᱮᱱᱟᱜ ᱜᱮᱭᱟ᱾
ᱚ ᱟᱪᱪᱷᱟ ᱟᱨ ᱱᱤᱭᱟᱹ ᱚᱠᱛᱚ ᱫᱚ ᱛᱟᱦᱟ ᱼᱼ ᱱᱤᱭᱟᱹ ᱚᱠᱛᱚ ᱫᱚ ᱛᱟᱦᱚᱞᱮ ᱪᱮᱫ ᱠᱚᱯᱮ ᱪᱟᱥ ᱵᱟᱲᱟᱭ ᱜᱮᱭᱟ?
ᱱᱤᱭᱟᱹ ᱚᱠᱛᱚ ᱫᱚ ᱮᱠᱷᱚᱱ ᱛᱚᱞᱟ ᱠᱚ ᱜᱤᱰᱤ ᱵᱟᱲᱟ ᱦᱩᱭᱩ ᱟᱠᱟᱱᱟ, ᱟᱨ ᱥᱚᱵᱡᱤ ᱠᱚᱫᱚ ᱠᱟᱫᱟ ᱠᱟᱞᱞᱟ ᱠᱚ ᱨᱚᱦᱚᱭ ᱦᱩᱭ ᱠᱟᱱᱟ᱾ ᱠᱟᱴᱤᱡ ᱡᱷᱤᱸᱜᱟᱹ ᱠᱚᱫᱚ ᱪᱟᱵᱟ ᱦᱤᱡᱩᱜ ᱠᱟᱱᱟ᱾
ᱚ ᱟᱪᱪᱷᱟ
ᱚᱱᱟ ᱠᱚᱜᱮ ᱛᱩᱲᱤ ᱛᱤᱞᱢᱤᱧ ᱠᱚᱫᱚ ᱥᱟᱢᱴᱟᱣ ᱦᱩᱭ ᱟᱠᱟᱱᱟ, ᱟᱹᱰᱤ ᱦᱩᱭᱠ ᱚᱱᱟ ᱫᱚ ᱟᱹᱰᱤ
ᱦᱳᱭ ᱚᱱᱟ ᱫᱚ ᱢᱤᱫᱴᱮᱱ ᱥᱤᱡᱤᱱ ᱨᱮ ᱛᱚ᱾ ᱟᱨ ᱛᱚᱞᱟ ᱠᱚᱫᱚᱯᱮ ᱜᱤᱰᱤ ᱠᱮᱜᱼᱟ ᱥᱮ ᱵᱟᱝᱟ?
ᱦᱳᱭ ᱜᱤᱰᱤᱤ ᱦᱳᱭ ᱠᱟᱱᱟ᱾
ᱚ
ᱟᱨ ᱛᱟᱦᱚᱞᱮ ᱟᱯᱮ ᱥᱮᱫ ᱫᱚ ᱛᱚᱞᱟ ᱠᱚ ᱜᱤᱰᱤ ᱵᱟᱲᱟ ᱦᱩᱭᱮᱱ ᱠᱟᱱᱟ ᱥᱮ ᱵᱟᱝ?
ᱦᱳᱭ ᱜᱚᱝᱠᱮ ᱦᱩᱭ ᱟᱠᱟᱱ ᱜᱮᱭᱟ ᱟᱞᱮ ᱥᱮᱱ ᱦᱚᱸ ᱟᱫᱚ ᱫᱟᱜ ᱜᱮᱛᱚ ᱚᱱᱠᱟ ᱫᱚ ᱵᱟᱭ ᱡᱟᱹᱲᱤᱭᱮᱫᱟ ᱚᱠᱟᱞᱮ ᱞᱮᱠᱟ ᱞᱟᱹᱠᱛᱤᱜᱼᱟ ᱭᱚᱞᱟ ᱠᱚ ᱦᱟᱨᱟ ᱞᱟᱹᱜᱤᱫ ᱛᱮ
ᱦᱚᱸ ᱚᱱᱟᱫᱚ ᱥᱴᱟᱢ ᱦᱚᱲ ᱥᱮ ᱵ ᱜᱮ ᱚᱱᱟ ᱫᱚ ᱦᱩᱭᱩᱜ ᱠᱟᱱ ᱜᱮᱭᱟ᱾
ᱥᱟᱱᱟᱢ ᱴᱚᱴᱷᱟ ᱠᱚᱨᱮᱜ ᱜᱮ ᱚᱱᱠᱟ ᱫᱚ ᱦᱩᱭᱩᱜ ᱠᱟᱱᱟ ᱠᱚᱢ ᱵᱮᱥᱤ ᱫᱚ ᱫᱟᱜ ᱡᱟᱹᱲᱤ ᱫᱚ᱾
ᱦᱚᱭ ᱛᱟᱦᱚᱞᱮ ᱥᱚᱵᱽᱡᱤ ᱠᱚᱫᱚ ᱪᱮᱫ ᱠᱚᱯᱮ ᱨᱚᱦᱚᱭ ᱠᱟᱜᱼᱟ᱾
ᱦᱮᱸ ᱜᱟᱯᱟ ᱛᱚ ᱨᱚᱦᱚᱭ ᱦᱚᱭ ᱛᱮ ᱫᱚ ᱵᱚᱨᱚᱵᱚᱴᱤ ᱨᱚᱦᱚᱭᱱᱟ ᱮᱥᱢᱮᱴ ᱼᱼ ᱦᱟᱛᱟᱣ ᱦᱩᱭ ᱟᱠᱟᱱᱟ ᱟᱨ ᱠᱟᱹᱴᱤᱡ ᱚ ᱛᱟᱯᱚᱨᱮ ᱠᱷᱤᱨᱟ ᱨᱚᱦᱚᱭ ᱦᱩᱭᱩᱜ ᱞᱟᱹᱜᱤᱫ
ᱟᱪᱪᱷᱟ
ᱚᱱᱟᱜᱮ ᱨᱚᱦᱚᱭ ᱦᱩᱭᱩᱜᱼᱟ ᱛᱯᱚᱨᱮ ᱠᱟᱨᱞᱟ ᱫᱚ ᱨᱚᱦᱚᱭ ᱦᱩᱭ ᱠᱟᱱᱟ ᱚᱱᱟ ᱫᱚ ᱡᱚᱜ ᱠᱟᱱᱟ ᱟᱨ ᱛᱟᱯᱚᱨ ᱡᱷᱤᱸᱜᱟᱹ ᱛᱚ ᱪᱟᱯᱟ ᱦᱮᱡ ᱟᱠᱟᱱᱟ ᱚᱱᱟ ᱫᱚ᱾
ᱚ ᱟᱨ ᱚᱠᱟᱞᱮᱠᱟ ᱠᱟᱹᱣᱰᱤ ᱠᱚᱫᱚ ᱚᱠᱟᱞᱮᱠᱟ ᱧᱟᱢᱚᱜᱼᱟ ᱟᱠᱷᱨᱤᱧᱟᱯᱮ ᱥᱮ ᱡᱚᱢ ᱵᱟᱠᱷᱨᱟ ᱜᱮᱯᱮ ᱪᱟᱥ ᱠᱟᱜᱼᱟ?
ᱱᱚᱣᱟ ᱟᱹᱠᱷᱨᱤᱧ ᱵᱟᱠᱷᱨᱟ ᱦᱚᱸ ᱡᱚᱢ ᱵᱟᱠᱷᱨᱟ ᱦᱚᱸ ᱱᱚᱣᱟ ᱠᱚᱫᱚ ᱠᱟᱹᱴᱤᱡ ᱡᱚᱢ ᱮᱱᱟ ᱟᱠᱷᱨᱤᱧ ᱵᱟᱠᱷᱨᱟ ᱠᱚ ᱪᱟᱥ ᱦᱩᱭ ᱟᱠᱟᱱᱟ᱾ ᱟᱫᱚ ᱦᱩᱲᱩ ᱠᱚᱫᱚ ᱱᱟᱦᱟᱜ ᱡᱚᱢ ᱵᱟᱠᱷᱨᱟ ᱚᱱᱟ ᱠᱚᱫᱚ ᱟᱨ ᱠᱚᱜᱮ ᱥᱚᱵᱽᱡᱤ ᱠᱚᱫᱚ ᱚᱱᱟ ᱠᱚᱫᱚ ᱡᱷᱚᱛᱚ ᱟᱹ ᱠᱨᱤᱤᱧ ᱵᱟᱠᱷᱨᱟ ᱜᱮ᱾
ᱚ ᱟᱪᱪᱷᱟ ᱟᱨ ᱚᱠᱟᱞᱮᱠᱟ ᱟᱠᱷᱨᱤᱧ ᱛᱮ ᱚᱠᱟᱮ ᱞᱮᱠᱟ ᱠᱟᱹᱣᱰᱤ ᱠᱚ ᱧᱟᱢᱚᱜᱼᱟ ᱛᱤᱱᱟᱹᱜ ᱠᱟ ᱠᱟᱛᱮᱫ ᱢᱟᱱᱮ ᱪᱤᱠᱟ ᱯᱮ ᱟᱠᱨᱤ ᱠᱮᱡᱤ ᱦᱤᱥ ᱯᱮ ᱟᱠᱷᱨᱤᱧᱟ ᱥᱮ ᱚᱠᱟᱞᱮᱠᱟ
ᱦᱳᱭ ᱚᱱᱠᱟ ᱠᱮᱡᱤ ᱦᱤᱥᱟᱹᱵ ᱛᱮᱜᱮ ᱟᱫᱚ ᱟᱞᱮ ᱛᱚ ᱟᱨ ᱚᱱᱠᱟ ᱫᱩᱲᱩᱵ ᱠᱟᱛᱮᱫ ᱫᱚ ᱟᱹᱠᱷᱨᱤᱧ ᱱᱟ ᱚᱠᱛᱚ ᱵᱟᱹᱱᱩᱜᱼᱟ ᱟᱫᱚ ᱚᱱᱟᱠᱷᱟᱡ ᱟᱫᱚ ᱡᱚᱛᱚ ᱢᱤᱫᱴᱷᱮᱱ ᱜᱮ ᱞᱮ ᱮᱢᱴᱚᱠᱟ-ᱟ
ᱟᱪᱪᱷᱟ
ᱟᱫᱚ ᱠᱮᱡᱤ ᱦᱤᱥᱟᱹᱵ ᱛᱮᱜᱮ ᱚᱸᱰᱮ ᱜᱮ ᱟᱫᱚ ᱠᱟᱴᱤᱡ ᱦᱚᱳᱭᱛᱚ ᱡᱟᱦᱟᱸ ᱵᱟᱡᱟᱨ ᱨᱮ ᱪᱟᱞᱟᱜᱼᱟ ᱚᱸᱰᱮ ᱠᱷᱚᱱᱟᱜ ᱦᱭᱛᱚ ᱵᱟᱨ ᱴᱟᱠᱟ ᱢᱚᱬᱮ ᱴᱟᱠᱟ ᱠᱚᱢ ᱦᱩᱭᱩᱜᱳᱼᱟ᱾ ᱠᱤᱱᱛᱩ ᱟᱫᱚ ᱚᱸᱰᱮ ᱫᱚ ᱢᱤᱫ ᱥᱟᱶᱛᱮᱠᱚ ᱦᱟᱛ ᱦᱟᱛᱟᱣᱟᱠᱚ ᱟᱨ ᱚᱱᱟ ᱠᱷᱟᱱ ᱫᱚ ᱟᱨ ᱚᱱᱟ ᱫᱩᱲᱩᱵ ᱠᱟᱛᱮ ᱦᱤᱨ ᱞᱮᱱᱠᱷᱟᱱ ᱫᱚ ᱠᱟᱹᱴᱤᱡ ᱵᱟᱹᱲᱛᱤ ᱜᱮ ᱠᱚ ᱢᱟᱱᱮ ᱠᱟᱹᱣᱰᱤ ᱠᱚ ᱧᱟᱢᱚᱜ ᱜᱮᱭᱟ᱾
ᱦᱳᱭ ᱚᱱᱟ ᱫᱚ ᱚᱠᱛᱚ ᱮᱢ ᱞᱟᱜᱟᱜᱼᱟ ᱛᱚᱵᱮ ᱛᱚ ᱧᱟᱢᱚᱜ ᱜᱮᱭᱟ᱾ ᱟᱨ ᱛᱚᱞᱟ ᱠᱚᱫᱚ ᱛᱤᱱᱟᱹᱜ ᱦᱟᱨᱟᱭᱮᱱ ᱛᱟᱯᱮᱭᱟ?
ᱵᱟᱝ ᱦᱟᱨᱟ ᱟᱠᱟᱱᱟ ᱚᱱᱠᱟ ᱫᱚ ᱢᱚᱴᱟ ᱢᱩᱴᱤ ᱟᱨᱠᱤ ᱢᱤᱫ ᱠᱟᱹᱴᱩᱵ ᱞᱮᱠᱟ᱾
ᱚ ᱟᱪᱪᱷᱟ ᱟᱨ ᱥᱤ ᱠᱚᱫᱚ ᱪᱮᱫ ᱠᱚᱛᱮᱯᱮ ᱥᱤ ᱵᱟᱲᱟᱭ ᱜᱮᱭᱟ ᱱᱟᱦᱮᱞ ᱠᱚᱛᱮ ᱥᱮ, ᱴᱟᱠᱴᱚᱨ ᱠᱚᱛᱮ?
ᱟᱫᱚ ᱱᱮᱛᱳᱜ ᱫᱚ ᱱᱟᱦᱮᱞ ᱜᱚᱴᱟ ᱠᱚᱫᱚ ᱠᱷᱩᱵ ᱠᱚᱢ ᱜᱮᱭᱟ᱾ ᱫᱚ ᱴᱟᱠᱴᱚᱨ ᱠᱚᱛᱮ ᱜᱮ ᱵᱤᱥᱤ ᱥᱤ ᱵᱟᱲᱟ ᱦᱩᱭᱩᱜ ᱜᱮᱭᱟ᱾
ᱚ ᱦᱳᱭ ᱦᱳᱭ ᱱᱮᱛᱟᱨ ᱫᱚ ᱡᱚᱛᱚ ᱜᱮ ᱩᱥᱟᱹᱨᱟ ᱧᱚᱜ ᱜᱮᱠᱚ ᱠᱷᱡᱽ ᱠᱟᱱᱟ ᱚᱠᱛᱚ ᱠᱚ ᱵᱟᱧᱪᱟᱣ ᱞᱟᱹᱜᱤᱫ ᱚᱱᱟ ᱠᱷᱟᱹᱛᱤᱨ ᱛᱮ ᱡᱚᱛᱚ ᱟᱞ ᱥᱮᱫ ᱥᱮᱱ ᱦᱚᱸᱚᱸ ᱱᱚᱣᱟ ᱴᱟᱠᱴᱚᱨ ᱠᱚᱛᱮ ᱢᱮᱥᱤᱱ ᱠᱚᱛᱮ ᱠᱚ ᱥᱤ ᱵᱟᱲᱟᱭᱮᱫᱼᱟ᱾
ᱛᱟᱦᱚᱞᱮ ᱟᱯᱮ ᱫᱚ ᱟᱯᱮ ᱫᱚ ᱪᱮᱫ ᱠᱚᱯᱮ ᱨᱚᱦᱚᱭ ᱠᱟᱜᱼᱟ ᱥᱮ ᱵᱟᱝ ᱟᱯᱮ ᱥᱮᱫ ᱫᱚ ᱨᱚᱦᱚᱭ ᱵᱟᱲᱟ ᱠᱚ ᱦᱩᱭᱩᱜ ᱠᱟᱱ ᱜᱮᱭᱟ ᱥᱮ ᱵᱟᱝ?
ᱦᱳᱭ ᱦᱩᱭᱩᱜ ᱠᱟᱱᱟ ᱛᱚᱞᱟ ᱠᱷᱚᱱ ᱛᱚᱞᱟ ᱠᱚ ᱢᱟᱞᱮ ᱜᱤᱰᱤ ᱟᱠᱟᱫ ᱜᱮᱭᱟ ᱟᱨ ᱚᱱᱟ ᱵᱟᱫ ᱠᱟᱛᱮᱫ ᱥᱚᱵᱽᱡᱤ ᱠᱚ ᱢᱮᱱᱟᱜ ᱜᱮᱭᱟ ᱠᱩᱸᱫᱽᱨᱤ ᱠᱚ ᱢᱮᱱᱟᱜᱼᱟ᱾ ᱟᱨ ᱠᱟᱨᱞᱟ ᱠᱚ ᱢᱮᱱᱟᱜᱼᱟ ᱱᱚᱣᱟ ᱜᱮ ᱱᱤᱛ ᱜᱷᱟᱹᱲᱤᱡ ᱫᱚ ᱟᱯᱟᱛᱚᱛᱚ ᱨᱚᱦᱚᱭ ᱦᱩᱭᱩ ᱟᱠᱟᱱᱟ᱾
ᱡᱚᱢ ᱞᱟᱹᱜᱤᱫ ᱡᱚᱢ ᱵᱟᱠᱷᱨᱟ ᱥᱮ ᱟᱹᱠᱷᱨᱤᱧ ᱵᱟᱠᱷᱨᱟ?
ᱟᱫᱚ ᱵᱟᱱᱟᱨ ᱜᱮ ᱪᱟᱞᱟᱜ ᱠᱟᱱᱟ ᱡᱚᱢ ᱦᱚᱸ ᱚᱲᱟᱜ ᱦᱚᱲ ᱦᱚᱸᱠᱚ ᱡᱚᱢ ᱵᱟᱲᱟᱭ ᱜᱮᱭᱟ ᱟᱨ ᱥᱟᱶᱛᱮ ᱟᱠᱷᱨᱤᱧ ᱦᱚᱸ ᱪᱟᱞᱟᱜ ᱠᱟᱱᱟ᱾ ᱠᱟᱹᱣᱰᱤ ᱠᱚᱦᱚᱸ ᱧᱟᱢᱚᱜᱼᱟ ᱟᱫᱚ ᱚᱠᱟ ᱞᱮᱠᱟᱫᱚ ᱵᱟᱢ ᱟᱹᱷᱨᱤᱧᱟ ᱠᱟᱹᱣᱰᱤ ᱧᱟᱢᱚᱜ ᱠᱷᱟᱱ ᱫᱚ ᱦᱮᱸ ᱛᱟᱦᱚ ᱜᱮᱢ ᱟᱹᱠᱷᱨᱤᱧᱟ᱾
ᱟᱫᱚ ᱠᱟᱹᱣᱰᱤ ᱠᱚᱫᱚ ᱡᱩᱫᱤ ᱵᱷᱟᱜᱤ ᱠᱟᱹᱣᱰᱤ ᱠᱚ ᱧᱟᱢᱚᱜ ᱠᱟᱱ ᱠᱷᱟᱱ ᱫᱚ ᱟᱹᱠᱷᱨᱤᱧ ᱫᱚ ᱫᱚᱨᱠᱟᱨ ᱠᱟᱱ ᱜᱮᱭᱟ᱾
ᱦᱳᱭ
ᱚᱲᱟᱜ ᱨᱮᱫᱚᱚ ᱛᱤᱱᱟᱹᱜ ᱫᱚᱵᱚᱱ ᱡᱚᱢᱟ᱾
ᱦᱳᱭ ᱟᱪᱪᱷᱟ ᱟᱨ ᱦᱩᱲᱩ ᱠᱚᱫᱚ ᱡᱚᱠᱷᱚᱱ ᱟ ᱵᱤᱞᱤ ᱟᱨ ᱤᱨ ᱫᱚ ᱪᱮᱫ ᱠᱚᱛᱮᱯᱮ ᱤᱨᱟ ᱢᱮᱥᱤᱱ ᱠᱚᱛᱮ ᱥᱮ ᱱᱚᱝᱠᱟ ᱠᱟᱹᱢᱤᱱ ᱠᱚᱯᱮ ᱞᱟᱜᱟᱣ ᱠᱚᱣᱟ? ᱦᱚᱲ ᱫᱟᱨᱟᱭ ᱛᱮᱜᱮ।
ᱵᱟᱝ ᱦᱚᱲ ᱫᱟᱨᱟᱭ ᱛᱮᱠᱮ ᱟᱫᱚ ᱠᱷᱚᱲ ᱠᱚᱦᱚᱸ ᱞᱟᱹᱠᱛᱤᱭᱟ ᱥᱮ ᱰᱟᱹᱝᱨᱤ ᱠᱚ ᱢᱮᱱᱟᱜ ᱠᱚᱜᱮᱭᱟ ᱜᱟᱹᱭ
ᱦᱩᱸ ᱟᱨ ᱢᱮᱥᱤᱱ ᱠᱚᱛᱮᱢ ᱤᱨ ᱞᱮᱠᱷᱟᱱ ᱠᱷᱚᱲ ᱠᱚᱢᱟ ᱵᱟᱢ ᱧᱟᱢᱟ ᱚᱱᱟ ᱠᱚ ᱡᱷᱚᱛᱚ ᱠᱩᱴᱤ ᱪᱟᱵᱟᱜᱼᱟ।
ᱦᱳᱭ ᱠᱩᱴᱤ ᱪᱟᱵᱟᱜᱼᱟ ᱟᱫᱚ ᱚᱱᱟ ᱠᱚᱫᱚ ᱰᱟᱹᱝᱨᱤ ᱫᱚ ᱵᱤᱥᱤ ᱫᱤᱱ ᱵᱟᱠᱚ ᱡᱚᱢ ᱫᱟᱲᱮᱭᱟᱜᱼᱟ।
ᱦᱳᱭ ᱟᱨ ᱜᱮᱢᱮᱨ ᱫᱚ ᱪᱮᱫ ᱠᱚᱛᱮᱯᱮ ᱜᱮᱢᱮᱨᱟ ᱥᱮ ᱚᱸᱰᱮ ᱵᱟᱹᱫᱽ ᱨᱮᱜᱮ ᱯᱮ ᱫᱟᱞᱟ ᱦᱩᱲᱩ?
ᱵᱟᱝᱜᱮ ᱚᱲᱟᱜ ᱛᱮ ᱴᱟᱠᱴᱚᱨ ᱴᱟᱠᱴᱚᱨ ᱛᱮ ᱚᱲᱟᱜ ᱛᱮᱞᱮ ᱟᱹᱜᱩᱭᱟ ᱞᱮ ᱞᱳᱴ ᱠᱟᱛᱮᱜ। ᱟᱫᱚ ᱚᱲᱟᱜ ᱨᱮ ᱟᱫᱚᱞᱮ ᱫᱟᱞᱟ। ᱚᱱᱟᱠᱷᱚᱱ ᱫᱚ ᱠᱷᱚᱲ ᱦᱚᱸ ᱠᱟᱴᱤᱡ ᱥᱟᱢᱴᱟᱣ ᱧᱚᱜ ᱨᱮ ᱛᱟᱦᱮᱱᱟ
ᱟᱪᱪᱷᱟ ᱟᱨ ᱢᱟᱲᱟᱨ ᱠᱚᱛᱮ ᱵᱟᱯᱮ ᱜᱮᱢᱮᱨ ᱞᱟᱦᱟ ᱦᱚᱲ ᱠᱚ ᱡᱟᱦᱟᱸ ᱞᱮᱠᱟ ᱢᱟᱲ ᱠᱚᱛᱮ ᱠᱚ ᱜᱮᱢᱮᱨ ᱠᱮᱭᱟ
ᱢᱟᱲᱟᱨ ᱠᱚᱛᱮ ᱫᱚ ᱜᱮᱢᱮᱨᱚᱜ ᱜᱮᱭᱟ ᱡᱩᱫᱤ ᱫᱟᱜ ᱡᱟᱹᱲᱤ ᱠᱚ ᱛᱟᱦᱮᱱᱟ ᱴᱟᱠᱴᱟᱨ ᱠᱚ ᱵᱟᱝ ᱵᱚᱞᱚᱱ ᱠᱷᱟᱱ ᱟᱫᱚ ᱰᱷᱮᱨ ᱧᱚᱜ ᱱᱤᱛᱚᱜ ᱫᱚ ᱛᱟᱦᱮᱱ ᱫᱚ ᱞᱚᱥᱚᱫ ᱠᱚ ᱛᱟᱦᱮᱱ ᱠᱟᱱ ᱚ ᱴᱨᱟᱠᱴᱚᱨ ᱫᱚ ᱵᱟᱝ ᱪᱟᱞᱟᱜ ᱜᱮᱭᱟ ᱥᱮ ᱟᱫᱚ ᱚᱱᱟ ᱜᱷᱩᱴᱩ ᱥᱮ ᱡᱟᱦᱟᱸ ᱥᱮ ᱫᱚ ᱜᱷᱩᱴᱩ ᱥᱮᱫ ᱫᱚ ᱟᱫᱚ ᱥᱟᱺᱜᱤᱧ ᱥᱟᱺᱜᱤᱧ ᱱᱤᱛᱚᱜ ᱫᱚ ᱠᱷᱮᱛ ᱠᱚᱫᱚ।
ᱟᱸ
ᱟᱫᱚ ᱦᱳᱭᱛᱳ ᱢᱟᱲᱟᱝ ᱛᱮ ᱦᱚᱨ ᱦᱚᱨ ᱫᱷᱟᱨᱮ ᱥᱮᱫ ᱨᱟᱠᱟᱵ ᱫᱚ ᱦᱚᱨ ᱫᱷᱟᱨᱮ ᱥᱮᱫ ᱨᱟᱠᱟᱵ ᱟᱠᱚ ᱛᱟᱨᱯᱚᱨᱮ ᱟᱨ ᱠᱤ ᱚᱸᱰᱮ ᱠᱷᱚᱱᱟᱜ ᱴᱟᱠ ᱠᱚᱛᱮ ᱞᱳᱰ ᱠᱟᱛᱮᱫ ᱦᱤᱡᱩᱜᱼᱟ।
ᱟᱪᱪᱷᱟ ᱟᱨ ᱱᱮᱛᱟᱨ ᱢᱟ ᱤᱭᱟᱹ ᱢᱮᱥᱤᱱ ᱫᱚ ᱟ ᱡᱟᱦᱟ ᱞᱮᱵᱮᱫ ᱛᱮ ᱫᱟᱞ ᱢᱮᱥᱤᱱ। ᱚᱱᱟ ᱫᱚ ᱞᱮᱵᱮᱫ ᱢᱮᱥᱤᱱ ᱢᱟ ᱪᱟᱵᱟᱜ ᱠᱟᱱᱟ ᱟᱥᱛᱮ ᱟᱥᱛᱮ ᱱᱮᱛᱟᱨ ᱢᱟ ᱤᱭᱟᱹ ᱦᱤᱡᱩᱜ ᱠᱟᱱᱟ ᱢᱚᱴᱚᱨ ᱫᱤᱭᱮ, ᱚᱠᱟᱴᱟᱜ ᱟᱯᱮᱥᱱ ᱫᱚ ᱚᱠᱟᱴᱟᱜ ᱯᱮ ᱵᱮᱵᱚᱦᱟᱨ ᱫᱟᱥᱮ ᱵᱟᱱᱟᱨ ᱵᱟᱱᱟᱨ ᱜᱮᱯᱮ ᱵᱮᱵᱚᱦᱟᱨ ᱜᱮᱭᱟ?
ᱦᱮ ᱵᱟᱱᱟᱨ ᱜᱮ ᱵᱮᱵᱚᱦᱟᱨᱚᱜ ᱜᱮᱭᱟ, ᱞᱮᱵᱮᱫᱟᱜ ᱦᱚᱸ ᱵᱮᱵᱚᱦᱟᱨᱚᱜ ᱜᱮᱭᱟ ᱟᱨ ᱱᱚᱣᱟ ᱢᱚᱴᱚᱨ ᱫᱤᱭᱮ ᱦᱚᱸ ᱵᱮᱵᱚᱦᱟᱨᱚᱜ ᱜᱮᱭᱟ।
ᱚ ᱟᱨ ᱯᱟᱹᱦᱤᱞ ᱛᱮᱱ ᱦᱚᱲ ᱠᱚᱢᱟ ᱡᱟᱦᱟᱸᱭ ᱠᱚᱠᱚ ᱪᱟᱥ ᱠᱮᱭᱟ ᱩᱱᱠᱩ ᱢᱟ- ᱥᱩᱫᱷᱩ ᱜᱮ ᱤᱭᱟᱹ ᱨᱮᱠᱚ ᱫᱟᱞ ᱠᱮᱭᱟ ᱚᱱᱠᱟ ᱢᱟᱫ ᱨᱮᱱᱟᱜ ᱢᱤᱫᱴᱮᱱ ᱡᱷᱟᱹᱱᱴᱤ ᱠᱚ ᱵᱮᱱᱟᱣ ᱠᱮᱭᱟ ᱚᱱᱟ ᱨᱮᱜᱮ ᱠᱚ ᱫᱟᱞ ᱠᱮᱭᱟ ᱞᱟᱦᱟ ᱫᱚ। ᱱᱮᱛᱟᱨ ᱢᱟ ᱛᱤᱱᱟᱹᱜ ᱟᱹᱨᱩ-ᱯᱷᱮᱨᱟᱣ ᱟᱠᱟᱱᱟ।
ᱦᱟ ᱟᱹᱨᱩ ᱯᱷᱮᱨᱟᱣ ᱢᱟ ᱦᱩᱭᱩᱜ ᱜᱮᱭᱟ ᱥᱮ ᱪᱮᱫᱟᱜ ᱥᱮ ᱞᱟᱦᱟ ᱥᱮᱛ ᱥᱮᱪᱮᱫ ᱟᱹᱜᱩᱭ ᱫᱟᱠᱚ ᱡᱚᱛ ᱛᱚ ᱥᱟᱱᱟᱢᱟᱜ ᱪᱮᱫ ᱟᱹᱜᱩᱭ ᱫᱟᱠᱚ ᱪᱮᱫ ᱪᱮᱫ ᱛᱮᱠᱚ ᱞᱟᱦᱟ ᱥᱮᱫ ᱠᱚ ᱞᱟᱯᱷᱟᱝ ᱪᱟᱞᱟᱜ ᱠᱟᱱᱟ ᱥᱮ।
ᱦᱳᱭ ᱫᱚᱨᱠᱟᱨ ᱠᱟᱱ ᱜᱮᱭᱟ।
ᱟᱨ ᱞᱟᱯᱷᱟᱝ ᱵᱟᱝ ᱞᱟᱯᱷᱟᱝ ᱞᱮᱱᱠᱷᱟᱱ ᱫᱚ ᱵᱟᱝ ᱜᱟᱱᱚᱜ ᱜᱮᱭᱟ ᱥᱤᱠᱷᱱᱟᱹᱛ ᱛᱮᱦᱚᱸ ᱞᱟᱯᱷᱟᱝ ᱦᱩᱭᱩᱜ ᱞᱟᱯᱷᱟᱝ ᱦᱩᱭᱩᱜ ᱟᱨ ᱡᱟᱦᱟᱱᱟᱜ ᱰᱮᱵᱷ ᱢᱟᱱᱮ ᱚᱱᱱᱚ ᱠᱤᱪᱷᱩ ᱟᱨᱠᱤ ᱩᱛᱱᱟᱹᱣ ᱞᱟᱹᱜᱤᱫ ᱛᱮ ᱟᱹᱜᱩᱭ ᱦᱩᱭᱩᱜ ᱟ -ᱥᱮ।
ᱦᱳᱭ ᱦᱳᱭ ᱦᱳᱭ ᱡᱚᱛᱷᱟᱛ ᱠᱟᱛᱷᱟ ᱠᱟᱱ ᱜᱮᱭᱟ। ᱟᱨ ᱤᱭᱟᱹ ᱠᱚ ᱮᱸᱜ ᱪᱟᱣᱞᱮ ᱠᱚᱫᱚ ᱞᱟᱹᱦᱩᱫ ᱫᱚ ᱚᱠᱟ ᱠᱚᱨᱮ ᱯᱮ ᱞᱟᱹᱦᱩ ᱫᱟ? ᱚ ᱤᱭᱟᱹ ᱨᱮᱜᱮ ᱚᱲᱟᱜ ᱠᱚᱨᱮ ᱜᱮ ᱰᱷᱤᱝᱠᱤ ᱛᱮᱯᱮ ᱦᱩᱲᱩᱝ-ᱟ ᱥᱮ? ᱤᱭᱟᱹ ᱠᱚᱨᱮ ᱜᱮᱯᱮ ᱪᱟᱞᱟᱜᱼᱟ, ᱞᱟᱹᱦᱩᱫ ᱫᱚᱠᱟᱱ ᱠᱚᱯᱮ ᱪᱟᱞᱟᱜ ᱜᱮᱭᱟ।
ᱟᱫᱚ ᱱᱮᱛᱟᱨ ᱢᱟ ᱟᱫᱚ ᱚᱠᱛᱚ ᱢᱟᱱᱮ ᱪᱮᱫ ᱤᱧ ᱞᱟᱹᱭ ᱠᱮᱫᱟ ᱟᱫᱚ ᱢᱟᱱᱮ ᱱᱮᱛᱟᱨ ᱚᱠᱛᱚ ᱱᱮᱛᱟᱨ ᱫᱚ ᱥᱟᱱᱟᱢ ᱦᱚᱲ ᱠᱚ ᱯᱨᱟᱭ ᱦᱚᱲ ᱜᱮ ᱥᱮ ᱱᱤᱡᱮ ᱦᱚᱸ ᱵᱟᱧ ᱞᱟ. ᱭ ᱡᱮ ᱵᱟ ᱡᱮ ᱰᱷᱤᱝᱠᱤ ᱨᱮ ᱥᱟᱱᱟᱢ ᱦᱚᱲᱜᱮ ᱱᱤᱛᱚᱜ ᱫᱚ ᱚᱠᱛᱚ ᱠᱚ ᱵᱟᱧᱪᱟᱣᱭᱮᱫᱼᱟ ᱦᱚᱭᱛᱳ ᱠᱟᱴᱤᱡ ᱴᱟᱠᱟ ᱚᱱᱟ ᱠᱚ ᱠᱟᱹᱣᱰᱤ ᱞᱟᱜᱟᱜ ᱠᱟᱱᱟ ᱢᱮᱱᱠᱷᱟᱱ ᱚᱠᱛᱚ ᱠᱚ ᱵᱟᱧᱪᱟᱣᱮᱫᱼᱟ।
ᱦᱳᱭ ᱡᱟᱦᱟᱸ ᱞᱚᱜᱚᱱ ᱛᱮ ᱦᱩᱭᱩᱜᱼᱟ ᱚᱱᱟ ᱜᱮᱠᱚ
ᱢᱮᱱᱠᱷᱟᱱ ᱢᱮᱱᱠᱷᱟᱱ ᱥᱤᱵᱤᱞᱟ ᱠᱤᱱᱛᱩ ᱰᱷᱤᱝᱠᱤ ᱰᱷᱤᱝᱠᱤ ᱦᱩᱲᱩᱝ ᱦᱩᱲᱩ ᱪᱟᱣᱞᱤ
ᱦᱳᱭ ᱚᱱᱟᱜᱮ ᱥᱤᱵᱤᱞ ᱫᱚ ᱥᱤᱵᱤᱞ ᱜᱮᱭᱟ ᱾
ᱱᱮᱛᱟᱨ ᱡᱮᱱᱟᱨᱮᱥᱮᱱ ᱨᱮ ᱢᱟᱱᱮ ᱱᱮᱛᱟᱨᱟᱜ ᱡᱟᱦᱟᱸ ᱪᱟᱞᱟᱜ ᱠᱟᱱᱟ ᱡᱚᱛᱚ ᱚᱠᱛᱚ ᱠᱚ ᱵᱟᱵᱚᱱ ᱪᱟᱹᱭᱮᱫᱼᱟ ᱠᱚ ᱴᱷᱤᱠ ᱜᱮᱭᱟ ᱠᱤᱱᱛᱩ ᱰᱷᱤᱝ ᱠᱤ ᱪᱟᱣᱞᱮ ᱫᱚ ᱠᱤᱱᱛᱩ ᱡᱟᱦᱟᱸ ᱞᱮᱠᱟ ᱥᱤᱵᱤᱞᱟ ᱚᱱᱠᱟ ᱫᱚ ᱱᱚᱣᱟ ᱢᱚ ᱢᱚᱴᱚᱨ ᱛᱮᱫᱚ ᱡᱟᱦᱟᱸ ᱞᱟᱹᱦᱩᱫᱚᱜᱼᱟ ᱚᱱᱟ ᱪᱟᱣᱞᱮ ᱫᱚ ᱚᱱᱠᱟ ᱵᱟᱝ ᱥᱤᱵᱤᱞᱼᱟ ᱾
ᱦᱳᱭ ᱠᱟᱛᱷᱟ ᱠᱟᱱ ᱜᱮᱭᱟ ᱾ ᱦᱟᱯᱲᱟᱢ ᱠᱚᱠᱚ ᱚᱱᱟ ᱛᱮᱜᱮ ᱠᱚ ᱞᱟᱦᱟᱛᱮᱱ ᱫᱚ ᱟᱹᱰᱤ ᱠᱮᱴᱮᱡ ᱠᱮᱴᱮᱡ ᱡᱩᱣᱟᱹᱱ ᱡᱩᱣᱟᱹᱱ ᱦᱚᱲ ᱠᱚ ᱦᱩᱭ ᱠᱚᱜᱼᱟ ᱾ ᱟᱨ ᱱᱮᱛᱟᱨ ᱢᱟ ᱡᱷᱚᱛᱚ ᱨᱮᱜᱮ ᱵᱷᱮᱡᱟᱞ ᱵᱚᱱ ᱧᱟᱢᱮᱫᱼᱟ
ᱚᱱᱟ ᱛᱚ ᱢᱟ ᱦᱩᱭᱩᱜ ᱠᱟᱱ ᱜᱮ ᱱᱮᱛᱟᱨ, ᱚᱱᱟ ᱠᱷᱟᱹᱛᱤᱨ ᱛᱮᱜᱮ ᱞᱟᱦᱟ ᱛᱮᱢᱟ ᱦᱩᱲᱩ ᱠᱚ ᱪᱟᱥ ᱠᱮᱭᱟ ᱠᱚ ᱦᱩᱲᱩ ᱦᱩᱲᱩ ᱚᱲᱟᱜ ᱛᱮ ᱟᱹᱜᱩ ᱢᱟᱱᱮ ᱟᱹᱜᱩ ᱵᱟᱠᱚ ᱫᱟᱲᱮ ᱠᱮᱭᱟ ᱠᱚ।
ᱦᱳᱭ
ᱮᱢᱚᱱ ᱦᱚᱸ ᱦᱟᱢᱟᱞ ᱠᱚᱭᱟ ᱱᱮᱛᱟᱨ ᱮᱢᱚᱱ ᱦᱚᱸ ᱮᱢᱚᱱ ᱢᱟᱱᱮ ᱵᱷᱮᱡᱟᱞ ᱠᱷᱟᱹᱛᱤᱨ ᱛᱮ ᱢᱟᱱᱮ ᱦᱩᱲᱩ ᱨᱮᱱᱟᱜ ᱠᱳᱱᱳ ᱳᱡᱚᱱ ᱜᱮ ᱵᱟᱹᱱᱩᱜ᱾
ᱦᱳᱭ ᱱᱮᱛᱟᱨ ᱢᱟ ᱟᱹᱰᱤ ᱟᱛᱷᱟᱢ ᱠᱚ ᱟᱹᱜᱩᱭ ᱮᱫᱟ ᱾ ᱞᱟᱦᱟ ᱛᱮᱱ ᱦᱚᱲ ᱚᱱᱟ ᱫᱤᱯᱤᱞ ᱠᱟᱛᱮᱫ ᱜᱮ ᱟᱹᱜᱩ ᱛᱮ ᱵᱟᱝᱠᱚ ᱟᱹᱜᱩ ᱫᱟᱲᱮ ᱠᱮᱭᱟ ᱱᱮᱛᱟᱨ ᱢᱟ ᱴᱟᱠᱴᱟᱨ ᱠᱚ ᱴᱷᱟᱶ ᱠᱚ ᱟᱹᱜᱩᱭ ᱛᱮ ᱢᱤᱫ ᱤᱭᱟᱹ ᱛᱮᱜᱮ ᱪᱟᱵᱟᱜᱼᱟ᱾
ᱚᱱᱟ ᱚᱱ ᱠᱷᱟᱹᱛᱤᱨ ᱛᱮᱜᱮ ᱛᱚ ᱢᱟᱱᱮ ᱵᱚᱦᱩ ᱴᱟᱴ ᱢᱟᱱᱮ ᱞᱟᱯᱷᱟᱝ ᱥᱮᱫ ᱠᱚ ᱞᱟᱦᱟ ᱦᱮᱡ ᱟᱠᱟᱱᱟ ᱥᱮ᱾
ᱦᱳᱭ ᱾ ᱡᱚᱛᱚᱜᱮ ᱩᱛᱱᱟᱹᱜ ᱠᱟᱱᱟ ᱢᱮᱱᱠᱷᱟᱱ ᱠᱷᱟᱱ ᱦᱚᱲᱟᱜ ᱤᱭᱟᱹ ᱢᱟ ᱟᱭᱩ ᱢᱟ ᱠᱚᱢᱚᱜ ᱠᱟᱱ ᱛᱟᱠᱚᱣᱟ ᱾ ᱱᱮᱛᱟᱨ ᱢᱟ ᱡᱟᱹᱥᱛᱤ ᱫᱤᱱ ᱦᱚᱸ ᱵᱟᱝᱠᱚ ᱵᱟᱧᱪᱟᱜ ᱠᱟᱱᱟ ᱦᱟᱱᱟ ᱱᱟᱣᱟ ᱡᱟᱦᱟᱸ ᱥᱚᱵᱽᱡᱤ ᱠᱚ ᱡᱟᱦᱟᱸ ᱦᱩᱲᱩ ᱠᱚ ᱚᱱᱟ ᱠᱚᱨᱮ ᱢᱟ ᱱᱮᱛᱟᱨ ᱥᱩᱫᱷᱩ ᱦᱟᱱᱟ ᱱᱟᱣᱟ ᱨᱟᱱ ᱢᱩᱨᱜᱟᱹᱱ ᱮᱢ ᱛᱮᱜᱮ ᱚᱱᱟ ᱠᱚᱢᱟᱵᱚᱱ ᱵᱟᱹᱲᱤᱡ ᱪᱟᱵᱟᱭᱮᱫᱼᱟ ᱟᱨ ᱞᱟᱦᱟᱛᱮ ᱩᱱᱟᱹᱜ ᱨᱟᱱ ᱢᱩᱨᱜᱟᱹᱱ ᱵᱟᱼ -ᱠᱚ ᱮᱢ ᱠᱮᱭᱟ ᱚᱱᱟ ᱛᱮᱜᱮ ᱛᱚᱵᱩ ᱟᱹᱰᱤ ᱢᱚᱸᱡᱽ ᱜᱮ ᱦᱟᱨᱟ ᱠᱚᱜᱼᱟ ᱾
ᱡᱚᱠᱷᱚᱱ ᱠᱤ ᱚᱱᱟ ᱨᱟᱱ ᱢᱩᱨᱜᱟᱹᱱ ᱵᱚᱱ ᱮᱢ ᱫᱟ ᱥᱮ ᱚᱱᱟ ᱡᱟᱦᱟᱸ ᱟᱵᱚᱣᱟᱜ ᱱᱚᱣᱟ ᱦᱟᱥᱟ ᱚᱱᱟ ᱢᱟ ᱵᱟᱹᱲᱤᱡᱚᱜ
ᱦᱳᱭ
ᱟᱨ ᱛᱚᱠᱷᱚᱱ ᱢᱟ ᱚᱱᱟ ᱦᱟᱥᱟ ᱨᱮ ᱥᱩᱛᱩᱢᱟ ᱪᱤᱠᱟᱹ ᱠᱮᱭᱟ ᱠᱚ ᱜᱩᱨᱤᱡ ᱛᱮᱠᱚ ᱜᱩᱨᱤᱡ ᱡᱟᱦᱟᱸ ᱞᱟᱦᱟ ᱛᱮᱱᱟᱜ ᱨᱟᱥᱟᱭᱚᱱᱤᱠ ᱜᱩᱨᱤᱡ ᱾
ᱦᱳᱭ ᱡᱟᱦᱟᱸ ᱰᱟᱹᱝᱨᱤ ᱢᱮᱨᱚᱢᱟᱜ ᱜᱩᱨᱤᱡ
ᱚᱱᱟ ᱛᱮᱜᱮ ᱮᱢ ᱠᱟᱛᱮᱫ ᱠᱷᱮᱛ ᱨᱮᱫᱚ ᱚᱱᱟ ᱛᱮᱠᱚ ᱯᱩᱨᱟᱹᱣ ᱠᱮᱭᱟ
ᱦᱳᱭ
ᱮᱴᱟᱜ ᱮᱴᱟᱜ ᱨᱟᱥᱟᱭᱚᱱᱤᱠ ᱡᱤᱱᱤᱥ ᱫᱚ ᱵᱟᱠᱚ ᱮᱢ ᱠᱮᱭᱟ ᱚᱱᱟ ᱨᱟᱱ ᱢᱩᱨᱜᱟᱹᱱ ᱫᱚ ᱵᱟᱠᱚ ᱮᱢ ᱠᱮᱭᱟ ᱠᱚ
ᱦᱳᱭ ᱱᱮᱛᱟᱨ ᱢᱟ ᱚᱱᱟ ᱪᱷᱟᱲᱟ ᱜᱮ ᱵᱟᱝ ᱦᱩᱭᱩᱜᱼᱟ ᱾
ᱵᱟᱝ ᱩᱱᱟᱹᱜ ᱦᱟᱥᱟ ᱵᱟᱹᱲᱤᱡ ᱠᱟᱱᱟ ᱥᱮ ᱦᱟᱥᱟ ᱵᱟᱝ ᱵᱷᱟᱹᱜᱤ ᱜᱮᱭᱟ ᱾ ᱦᱟᱥᱟ ᱵᱷᱟᱜᱤᱜ ᱢᱟ ᱛᱚ ᱚᱱᱟ ᱡᱟᱭᱜᱟ ᱨᱮ ᱡᱟᱦᱟᱸ ᱡᱟᱭᱜᱟ ᱨᱮ ᱦᱟᱥᱟ ᱵᱷᱟᱜᱤᱭᱼᱟ ᱚᱱᱟ ᱡᱟᱭᱜᱟ ᱨᱮ ᱯᱷᱚᱞᱚᱱ ᱵᱷᱟᱜᱤᱭᱟ᱾
ᱦᱳᱭ
ᱚᱱᱠᱟᱱᱟᱜ ᱢᱟ ᱦᱩᱭᱩᱜ ᱠᱟᱱ ᱜᱮᱭᱟ
ᱦᱳᱭ
ᱟᱫᱚ ᱚᱱᱟ ᱠᱷᱟᱹᱛᱤᱨ ᱛᱮ ᱮᱠᱷᱚᱱ ᱚᱱᱟᱛᱮ ᱱᱮᱛᱟᱨ ᱫᱚ ᱚᱱᱟ ᱢᱟᱹᱱᱢᱤ ᱫᱚ ᱵᱟᱵᱚᱱ ᱵᱩᱡᱽ ᱫᱟᱲᱮᱭᱟᱜ ᱠᱟᱱᱟ ᱥᱮ ᱚᱱᱠᱟᱱᱟᱜ ᱡᱤᱱᱤᱥ ᱦᱩᱭᱩᱜ ᱠᱟᱱᱟ, ᱠᱤᱪᱷᱩ ᱵᱩᱡᱽ ᱠᱟᱛᱮ ᱨᱮᱦᱚ ᱵᱟᱝ ᱵᱩᱡᱽ ᱠᱟᱛᱮ ᱵᱚᱱ ᱪᱟᱞᱟᱜ ᱠᱟᱱᱟ ᱾
ᱦᱳᱭ ᱢᱮᱫ ᱛᱟᱦᱮᱸ ᱠᱟᱛᱮᱫ ᱦᱚᱸᱵᱚᱱ ᱠᱟᱬᱟ ᱟᱠᱟᱱᱟ
ᱠᱟᱬᱟ ᱠᱟᱱᱟ
ᱦᱳᱭ ᱟᱨ ᱩᱛᱩ ᱠᱚᱫᱚ ᱪᱮᱫ ᱠᱚᱯᱮ ᱩᱛᱩ ᱵᱟᱲᱟᱭ ᱜᱮᱭᱟ ᱟᱲᱟᱜ ᱥᱟᱠᱟᱢ ᱠᱚᱯᱮ ᱩᱛᱩᱭ ᱜᱮᱭᱟ ᱥᱮ ᱡᱟᱦᱟᱸ ᱛᱮᱱ ᱡᱟᱦᱟᱸ ᱞᱮᱠᱟ ᱵᱟᱡᱟᱨ ᱠᱷᱚᱱ ᱯᱮ ᱟᱹᱜᱩᱭᱟ ᱚᱲᱟᱜ ᱨᱮᱱᱟᱜ ᱯᱮ ᱩᱛᱩᱭᱟ ᱥᱮ ᱵᱟᱡᱟᱨ ᱨᱮᱱᱟᱜ
ᱵᱟᱲᱟᱭ ᱜᱮᱭᱟ ᱚᱲᱟᱜ ᱠᱚᱨᱮ ᱟᱲᱟᱜ ᱚᱱᱟ ᱰᱟᱺᱦᱤ ᱠᱚᱨᱮ ᱟᱲᱟᱜ ᱠᱚ ᱦᱩᱭ ᱵᱟᱲᱟᱜ ᱜᱮᱭᱟ ᱡᱟᱦᱟᱸ ᱵᱤᱱᱟᱹ ᱤᱭᱟᱹ ᱚᱱᱠᱟ ᱠᱚᱦᱚᱸ ᱡᱚᱢ ᱵᱟᱲᱟᱭ ᱦᱩᱭᱩᱜ ᱜᱮᱭᱟ ᱵᱟᱡᱟᱨ ᱠᱚᱨᱮᱱᱟᱜ ᱥᱚᱵᱽᱡᱤ ᱠᱚ ᱠᱤᱨᱤᱧ ᱠᱟᱛᱮᱫ ᱡᱚᱢ ᱵᱟᱲᱟ ᱫᱚ ᱦᱩᱭᱩᱜ ᱜᱮᱭᱟ
ᱟᱸᱭ ᱟᱨ ᱪᱮᱫ ᱟᱲᱟᱜ ᱠᱚ ᱪᱮᱫ ᱟᱲᱟᱜ ᱠᱚ ᱧᱟᱢᱚᱜᱼᱟ ᱟᱯᱮ ᱥᱮᱫ ᱚᱠᱟ ᱞᱮᱠᱟ?
ᱱᱟᱱᱟ ᱦᱩᱱᱟᱹᱨ ᱡᱮᱢᱚᱱ ᱢᱮᱱᱟᱜᱼᱟ ᱵᱟᱹᱛᱩᱣᱟᱹᱜ ᱟᱲᱟᱜ ᱪᱟ, ᱠᱟᱱᱰᱟ ᱟᱲᱟᱜ ᱚᱱᱮ ᱥᱤᱨᱜᱤᱴᱤ ᱟᱲᱟᱜ
ᱟᱪᱪᱷᱟ ᱱᱚᱣᱟ ᱟᱲᱟᱜ ᱠᱚ ᱡᱚᱢᱜᱮ ᱵᱷᱟᱜᱤᱭᱟ ᱞᱟᱦᱟᱛᱮᱱ ᱦᱚᱲ ᱠᱚ ᱢᱟᱠᱚ ᱞᱟᱹᱭ ᱟᱹᱜᱩ ᱠᱟᱜᱼᱟ ᱡᱟᱦᱟᱸ ᱛᱤᱱᱟᱹᱜ ᱟᱲᱟᱜ ᱥᱟᱠᱟᱢᱮᱢ ᱡᱚᱢᱟ ᱩᱱᱟᱹᱜ ᱜᱮ ᱦᱚᱲᱢᱚ ᱫᱚ ᱟᱹᱰᱤ ᱵᱮᱥ ᱛᱟᱦᱮᱱᱟ
ᱦᱳᱭ ᱚᱱᱟ ᱢᱟ ᱦᱮᱸᱜᱮ ᱟᱹᱰᱤ ᱵᱮᱥ ᱛᱟᱦᱮᱱ ᱜᱮᱭᱟ ᱡᱚᱢ ᱞᱮᱠᱷᱟᱱ ᱵᱷᱟᱜᱮ ᱵᱩᱡᱷᱟᱹᱜ ᱜᱮᱭᱟ ᱤᱛᱟᱹᱨ ᱚᱱᱟ ᱠᱚ ᱡᱚᱢ ᱠᱟᱛᱮᱫ ᱵᱷᱟᱜᱮ ᱟᱹᱭᱠᱟᱹᱜ ᱜᱮᱭᱟ
ᱦᱳᱭ ᱢᱮᱱᱠᱷᱟᱱ ᱱᱮᱛᱟᱨ ᱨᱮᱱ ᱱᱩᱠᱚ ᱯᱚᱯᱚᱝᱲᱟ ᱠᱚ ᱥᱮ ᱱᱮᱛᱟᱨ ᱨᱮᱱ ᱡᱟᱦᱟᱸ ᱜᱤᱫᱟᱹᱨ ᱯᱤᱫᱟᱹᱨ ᱠᱚ ᱚᱱᱟ ᱠᱚ ᱡᱚᱢ ᱠᱚ ᱵᱟᱝ ᱠᱚ ᱠᱩᱥᱤᱜ